ᱦᱮᱞᱳᱣ ᱾ ᱦᱮᱞᱳᱣ ᱾ ᱦᱳᱭ ᱟᱸᱡᱚᱢᱚᱜ ᱠᱟᱱᱟ ᱥᱮ ᱵᱟᱝ ᱵᱚᱠᱚᱧ?
ᱦᱩᱸ᱾
ᱦᱳᱭ, ᱢᱮᱱᱫᱟᱹᱧ ᱪᱮᱫ ᱠᱚᱢ ᱪᱤᱠᱟᱹᱭᱮᱫ ᱠᱟᱱᱟ?
ᱪᱤᱠᱟᱹ ᱜᱮ ᱵᱟᱝ ᱫᱩᱲᱩᱵ ᱦᱩᱭ ᱠᱟᱱᱟ᱾
ᱚᱻ, ᱟᱯᱮ ᱥᱮᱫ ᱫᱚ ᱫᱟᱜ ᱡᱟᱹᱲᱤ ᱫᱚ ᱚᱠᱟ ᱞᱮᱠᱟ ᱛᱟᱦᱚᱞᱮ ᱵᱚᱠᱚᱧ ᱫᱟᱜ ᱵᱟᱲᱟᱭᱮᱫ ᱜᱮᱭᱟ ᱥᱮ ᱵᱟᱝ?
ᱦᱩᱸ ᱫᱟᱜ ᱠᱮᱜ ᱜᱮᱭᱟᱭ ᱮᱠᱴᱩ ᱟᱜᱮ᱾
ᱟᱪᱪᱷᱟ᱾ ᱦᱳᱭ ᱱᱚᱛᱮ ᱦᱚᱸ ᱫᱟᱜ ᱫᱚᱭ ᱫᱟᱜ ᱵᱟᱲᱟ ᱠᱮᱜ ᱜᱮᱭᱟ ᱩᱱᱟᱹᱜ ᱟᱸᱴ ᱫᱚ ᱵᱟᱝ ᱮᱠᱴᱩ ᱠᱚᱢ ᱠᱚᱢ ᱜᱮ ᱛᱮᱦᱮᱧ ᱫᱚ᱾ ᱛᱟᱦᱚᱞᱮ ᱵᱚᱠᱚᱧ ᱟᱯᱮ ᱥᱮᱫ ᱫᱚ ᱪᱟᱥ ᱠᱟᱹᱢᱤ ᱠᱚᱫᱚ ᱮᱦᱚᱵ ᱮᱱᱟ ᱥᱮ ᱵᱟᱝ? ᱛᱚᱞᱟᱭ ᱜᱟᱹᱪᱷᱤ ᱠᱚᱯᱮ ᱮᱨ ᱠᱮᱜ-ᱟ ᱥᱮ ᱵᱟᱝ?
ᱦᱮᱸ ᱛᱚᱞᱟ ᱠᱚᱫᱚ ᱮᱨ ᱦᱩᱭ ᱠᱟᱱᱟ ᱟᱫᱚ ᱟᱹᱣᱨᱤ ᱚᱢᱚᱱᱚᱜ ᱚᱢᱚᱱ ᱫᱚ ᱦᱟᱸᱜ, ᱢᱚᱸᱡᱽ ᱠᱚᱛᱮ ᱫᱚ ᱟᱹᱣᱨᱤ ᱚᱢᱚᱱᱚᱜᱼᱟ᱾ ᱚᱱᱛᱮ‌ ᱚᱸᱻᱚᱸᱻ ᱚᱸᱻ ᱚᱸᱻ ᱚᱱᱛᱮ ᱫᱚ ᱪᱮᱫᱠᱟᱭ ᱫᱟᱜ ᱠᱮᱫ ᱛᱮ ᱵᱷᱟᱹᱞᱤ ᱜᱮ ᱥᱮ ᱚᱝᱠᱟ?
ᱦᱳᱭ ᱱᱚᱛᱮ ᱫᱚ ᱩᱱᱟᱹᱜ ᱟᱸᱴ ᱫᱚ ᱵᱟᱭ ᱫᱟᱜ ᱠᱮᱜ-ᱟᱭ ᱛᱮᱦᱮᱧᱟᱜ ᱫᱚ, ᱫᱟᱜ ᱫᱚ ᱨᱤᱢᱤᱞ ᱫᱚ ᱵᱷᱟᱜᱤ ᱜᱮ ᱨᱤᱢᱤᱞ ᱠᱟᱜ ᱛᱟᱦᱮᱸᱱᱟᱭ ᱢᱮᱱᱠᱷᱟᱱ ᱫᱟᱜ ᱫᱚ ᱩᱱᱟᱹᱜ ᱟᱸᱴ ᱫᱚ ᱵᱟᱝ ᱦᱩᱭ ᱞᱮᱱᱟ᱾ ᱦᱟᱞᱠᱟ ᱦᱟᱞᱠᱟ ᱜᱮ ᱡᱚᱨᱚ ᱠᱟᱛᱮᱫ ᱯᱟᱨᱚᱢ ᱪᱟᱞᱟᱣᱱᱟ ᱨᱤᱢᱤᱞ ᱦᱚᱸ ᱮᱴᱟᱜ ᱥᱮᱫ ᱜᱮ ᱫᱟᱜ ᱫᱚ ᱵᱟᱭ ᱫᱟᱜ ᱞᱮᱭᱟ ᱚᱱᱠᱟ ᱫᱚ᱾
ᱚ
ᱛᱟᱦᱚᱞᱮ ᱵᱚᱠᱚᱧ ᱟᱢ ᱫᱚ ᱪᱮᱫ ᱠᱚᱢ ᱪᱤᱠᱟᱹ ᱵᱟᱲᱟᱭ ᱜᱮᱭᱟ?
ᱪᱤᱠᱟᱹ ᱦᱚᱸ ᱵᱟᱝ ᱮᱢᱱᱤ ᱜᱮ᱾
ᱦᱳᱭ ᱛᱟᱦᱚᱞᱮ ᱦᱳᱭ ᱢᱟ ᱞᱟᱹᱭ ᱢᱮ ᱪᱮᱫ ᱮᱢ ᱞᱟᱹᱭ ᱫᱟ᱾
ᱞᱟᱹᱭ ᱫᱟᱹᱧ ᱪᱮᱫ ᱮᱢ ᱪᱤᱠᱟᱭᱟ ᱱᱚᱝᱠᱟᱱ ᱦᱚᱲ ᱫᱚ᱾ ᱮᱢᱱᱤ ᱜᱮ ᱚᱱᱠᱟ ᱪᱟᱥᱵᱟᱥ,
ᱟᱨ ᱛᱟᱦᱚᱞᱮ ᱪᱟᱥ ᱵᱟᱥ ᱫᱚ ᱚᱠᱟᱞᱮᱠᱟ ᱢᱮᱱᱟᱜ ᱛᱟᱯᱮᱭᱟ ᱟᱯᱮ ᱫᱚ?
ᱪᱮᱫ ᱠᱟᱧ ᱞᱟᱸᱭᱟ ᱰᱷᱮᱨ ᱜᱮ ᱢᱚᱴᱟᱢᱩᱴᱤ ᱫᱚ᱾ ᱵᱷᱟᱹᱞᱤ ᱜᱮᱞᱮ ᱪᱟᱥ ᱵᱟᱲᱟᱭ ᱛᱟᱦᱮᱱ ᱛᱚ᱾
ᱟᱪᱪᱷᱟ, ᱱᱟᱯᱟᱭ ᱜᱮ ᱛᱟᱦᱚᱞᱮ᱾ ᱟᱞᱮ ᱦᱚᱸ ᱪᱟᱥ ᱵᱟᱥ ᱫᱚ ᱢᱮᱱᱟᱜ ᱟᱠᱟᱫ ᱛᱟᱞᱮ ᱜᱮᱭᱟ ᱟᱭᱢᱟ ᱜᱮ, ᱟᱞᱮᱫ ᱫᱚ ᱟᱞᱮ ᱟᱞᱮ ᱚᱱᱟ ᱥᱩᱨ ᱠᱚᱨᱮᱱ ᱫᱚ ᱟᱹᱰᱤ ᱢᱟᱨᱟᱝ ᱪᱟᱹᱥᱤ ᱠᱟᱱ ᱜᱮᱭᱟᱞᱮ᱾ ᱟᱞᱮᱭᱟᱜ ᱫᱚ ᱳᱭ ᱜᱮᱞᱵᱟᱨ ᱵᱤᱜᱷᱟᱹ ᱜᱟᱱ ᱡᱚᱢᱤ ᱦᱟᱥᱟ ᱡᱟᱭᱜᱟ ᱢᱮᱱᱟᱜ ᱟᱠᱟᱫ ᱛᱟᱞᱮᱭᱟ᱾ ᱪᱟᱥ ᱫᱚ ᱟᱹᱰᱤ ᱡᱟᱹᱥᱛᱤ ᱜᱮ ᱦᱩᱭᱩᱜ ᱛᱟᱞᱮ ᱛᱟᱦᱮᱸᱫ᱾
ᱟᱞᱮ ᱠᱚᱫᱚ ᱚᱱᱠᱟ ᱫᱚ ᱵᱟᱝ ᱛᱚ᱾
ᱟᱪᱪᱷᱟ, ᱛᱟᱦᱚᱞᱮ ᱟᱯᱮ ᱥᱮᱫ ᱫᱚ ᱚᱠᱟᱞᱮᱠᱟ ᱵᱚᱠᱚᱧ? ᱱᱟᱦᱮᱞ ᱛᱮᱠᱚ ᱥᱤᱭᱳᱜ ᱠᱟᱱᱟ ᱛᱤᱦᱤᱧ ᱜᱟᱯᱟ ᱫᱚ ᱥᱮ ᱴᱟᱠᱴᱟᱨ ᱠᱚᱠᱚ ᱞᱟᱜᱟᱣᱮᱫ ᱠᱟᱱᱟ ᱨᱩᱴᱟᱨ ᱠᱚ?
ᱪᱟᱹᱞᱩᱜᱼᱟ ᱤᱭᱟᱹ ᱠᱚᱫᱚ ᱵᱟᱝ ᱱᱟᱦᱮᱞ ᱠᱚᱫᱚ
ᱟᱪᱪᱷᱟ, ᱦᱮᱸ ᱚᱱᱠᱟᱜᱮ ᱱᱮᱛᱟᱨ ᱱᱮᱛᱟᱨ ᱫᱚ ᱯᱟᱞᱴᱟᱣ ᱤᱫᱤᱜ ᱠᱟᱱᱟ ᱞᱟᱦᱟ ᱛᱮᱫᱚ ᱱᱟᱦᱮᱞ ᱛᱮᱠᱚ ᱥᱤᱭᱳᱜ ᱠᱟᱱ ᱛᱟᱦᱮᱸᱱᱟ᱾ ᱱᱮᱛᱟᱨ ᱫᱚ ᱡᱟᱦᱟᱸ ᱛᱤᱱᱟᱹᱜ ᱫᱤᱱ ᱵᱚᱫᱚᱞᱚᱜ ᱠᱟᱱᱟ ᱛᱚ ᱡᱚᱱᱛᱨᱚᱯᱟᱹᱛᱤ ᱠᱚᱨᱮᱱᱟᱜ ᱡᱤᱱᱤᱥ ᱜᱮ ᱵᱮᱵᱚᱦᱟᱨ ᱜᱮ ᱞᱟᱹᱠᱛᱤ ᱵᱮᱥᱤᱜ ᱠᱟᱱ ᱛᱟᱵᱚᱱᱟ᱾ ᱛᱟᱦᱚᱞᱮ ᱟᱯᱮ ᱠᱚᱨᱮ ᱫᱚ ᱛᱟᱦᱚᱞᱮ ᱵᱚᱠᱚᱧ ᱟᱯᱮ ᱫᱚ ᱚᱠᱟ ᱥᱚᱢᱚᱭ ᱯᱮ ᱪᱟᱥ ᱜᱮᱭᱟ? ᱚᱱᱠᱟ ᱟᱥᱟᱲ ᱥᱟᱵᱚᱱ ᱜᱮ ᱥᱮ ᱵᱟᱨᱚ ᱢᱟᱥ ᱜᱮᱯᱮ ᱪᱟᱥ ᱛᱟᱦᱮᱱ ᱜᱮᱭᱟ?
ᱵᱟᱝ ᱵᱟᱝ ᱵᱟᱨᱚ ᱢᱟᱥ ᱫᱚ ᱵᱟᱝ᱾ ᱟᱥᱟᱲ ᱥᱚᱨᱟᱵᱚᱱ ᱱᱛᱮ ᱫᱚ ᱵᱟᱨᱚ ᱢᱟᱥ ᱵᱚᱞᱛᱮ ᱫᱚ ᱵᱷᱟᱫᱚᱨ ᱫᱚ ᱤᱭᱟᱹ ᱫᱚ ᱪᱮᱫ ᱠᱚ ᱞᱟᱹᱭᱟ ᱮ ᱵᱟᱹᱭᱥᱟᱹᱠᱷ ᱡᱩᱥᱴᱤ ᱫᱚ ᱵᱟᱭ ᱫᱟᱜ ᱟᱞᱮᱭᱟ ᱟᱞᱮ ᱫᱚ,
ᱢᱟ ᱚᱱᱠᱟ ᱫᱚ ᱵᱟᱝ ᱢᱟᱱᱮ ᱡᱟᱦᱟᱸ ᱫᱚᱠᱚ ᱢᱮᱱᱟ ᱡᱮ ᱟᱢᱚᱱ ᱫᱷᱟᱱ ᱟᱨ ᱵᱚᱨᱚ ᱫᱷᱟᱱ ᱵᱟᱨ ᱨᱚᱠᱚᱢᱟᱜ ᱦᱩᱲᱩ ᱪᱟᱥ ᱦᱩᱭᱩᱜ ᱛᱟᱦᱮᱱᱟ ᱥᱮ᱾
ᱦᱮᱸ
ᱢᱤᱫᱴᱮᱱ ᱫᱚ ᱱᱚᱣᱟ ᱥᱚᱢᱚᱭ ᱟᱨ ᱢᱤᱫᱴᱮᱱ ᱫᱚ ᱟᱨ ᱱᱚᱣᱟ ᱠᱚ ᱨᱟᱠᱟᱵ ᱵᱟᱲᱟ ᱠᱟᱛᱮᱫ ᱛᱟᱯᱚᱨᱮ ᱟᱨᱚ ᱠᱚ ᱪᱟᱥ ᱛᱟᱦᱮᱱᱟ ᱚᱱᱟᱴᱟᱜ ᱚᱱᱠᱟ ᱢᱮᱱᱛᱮ ᱛᱮᱞᱤᱧ ᱢᱮᱱᱮᱫ ᱠᱟᱱᱟ᱾
ᱱᱚᱝᱠᱟ ᱜᱮ ᱱᱚᱣᱟ ᱡᱟᱦᱟᱸ
ᱟᱯᱮ ᱫᱚ ᱦᱳᱭ ᱢᱟ ᱞᱟᱹᱭ ᱢᱮ᱾
ᱢᱮᱱᱫᱤᱧ ᱟᱞᱮ ᱫᱚ ᱱᱚᱝᱠᱟ ᱜᱮ ᱡᱮᱢᱚᱱ ᱱᱚᱣᱟ ᱠᱚ ᱱᱮᱛᱟᱨ ᱡᱮᱢᱚᱱ ᱠᱚ ᱦᱩᱲᱩ ᱠᱚ ᱨᱚᱦᱚᱭᱟ ᱥᱮ ᱛᱮᱢᱚᱱ ᱜᱮ᱾ ᱵᱟᱨᱚ ᱢᱟᱥ ᱫᱚ ᱵᱟᱝᱞᱮ ᱪᱟᱥ-ᱟ ᱵᱟᱨᱚ ᱢᱟᱥ ᱫᱚ ᱵᱟᱝ᱾
ᱠᱚᱨᱮ ᱫᱚ- ᱟᱪᱪᱷᱟ, ᱚᱱᱛᱮ ᱫᱚ ᱛᱷᱟᱞᱮ ᱫᱚ ᱡᱟᱦᱟ ᱱᱚᱣᱟ ᱟᱥᱟᱨ ᱥᱨᱟᱵᱚᱱ ᱪᱟᱸᱫᱳ ᱜᱮ ᱟᱵᱚ ᱡᱟᱦᱟ ᱫᱟᱜ ᱡᱟᱹᱨᱤᱭᱟᱵᱚᱱᱟ, ᱚᱱᱟ ᱪᱟᱸᱫᱳ ᱨᱮᱱᱟᱜ ᱚᱱᱟ ᱪᱟᱸᱫᱳ ᱨᱮᱱᱟᱜ, ᱚᱱᱟ ᱫᱟᱜ ᱡᱟᱹᱨᱤ ᱛᱮᱜᱮ ᱛᱷᱟᱞᱮ ᱪᱟᱥ ᱠᱚᱫᱚ ᱟᱯᱮᱥᱮᱱ ᱫᱚ ᱦᱩᱭᱩᱜ ᱛᱟᱦᱮᱱ ᱜᱮᱭᱟ ᱵᱟᱝ?
ᱦᱮᱸ, ᱟᱯᱮ ᱟᱯᱮᱥᱱ ᱫᱚ ᱪᱮᱜᱠᱟ ᱢᱟᱱᱮ ᱵᱟᱨᱚ ᱢᱟᱥ- -ᱜᱮ ᱥᱮ ᱱᱚᱝᱠᱟ ᱜᱮ?
ᱦᱳᱭ, ᱟᱞᱮᱥᱱ ᱟᱞᱮᱥᱮᱫ ᱫᱚ ᱪᱟᱥ ᱦᱩᱭᱩᱜ ᱛᱟᱦᱮᱱ ᱜᱮᱭᱟ ᱵᱟᱨᱚ ᱢᱟᱥ ᱡᱟᱦᱟ ᱪᱟᱥ ᱠᱚ ᱢᱮᱛᱟᱜᱼᱟ, ᱚᱱᱠᱟ ᱜᱮ ᱟᱞᱮᱥᱮᱱ ᱫᱚ ᱱᱚᱛᱮ ᱫᱚ ᱫᱟᱜ ᱥᱩᱵᱤᱫᱟ ᱠᱚ ᱞᱟᱹᱜᱤᱫ ᱠᱷᱮᱛ ᱠᱚᱨᱮ ᱥᱟᱸᱵᱢᱟᱨᱥᱟᱞ ᱥᱮ ᱢᱚᱴᱚᱨ ᱯᱟᱢ ᱠᱚ ᱞᱟᱜᱟᱣ ᱦᱩᱭ ᱟᱠᱟᱱᱟ, ᱡᱟᱦᱟᱸ ᱛᱮᱫᱚ ᱫᱟᱜ ᱱᱩ ᱚᱠᱟ ᱟᱥᱟᱨ ᱥᱟᱵᱚᱱ ᱪᱟᱸᱫᱳ ᱨᱮᱱᱟᱜ ᱡᱟᱦᱟᱸ ᱫᱟᱜ ᱡᱟᱹᱨᱤ ᱛᱮ ᱪᱟᱥ ᱦᱩᱭᱩᱜ ᱛᱟᱦᱮᱱᱟ, ᱚᱱᱟ ᱠᱚ ᱨᱟᱠᱟᱵ ᱠᱟᱛᱮ ᱦᱚᱸ ᱟᱨᱦᱚᱸ ᱱᱟᱣᱟ ᱠᱟᱨᱛᱮ ᱮᱴᱟᱜᱟᱜ ᱦᱩᱨᱩ ᱪᱟᱥ ᱞᱟᱹᱜᱤᱫ ᱛᱮ, ᱥᱩᱵᱤᱫᱟ ᱞᱟᱹᱜᱤᱫ ᱛᱮ, ᱚᱱᱟ ᱠᱚ ᱞᱟᱜᱟᱣ ᱵᱟᱹᱭᱥᱟᱹᱣ ᱦᱩᱭ ᱠᱟᱱᱟ᱾
ᱩᱝᱚ, ᱟᱯᱮ ᱫᱚ ᱛᱷᱟᱞᱮ ᱵᱤᱥᱟᱞ ᱵᱚᱲᱚ ᱪᱟᱥᱤ ᱠᱟᱱ ᱜᱮᱭᱟᱯᱮ!
ᱦᱳᱭ, ᱟᱞᱮ ᱫᱚ ᱪᱟᱹᱥᱤ ᱫᱚ ᱪᱟᱹᱥᱤ ᱠᱟᱱ ᱜᱮᱭᱟᱞᱮ, ᱢᱟᱨᱟᱝ ᱜᱮᱛᱟᱞᱮᱭᱟ ᱟᱞᱮᱭᱟᱜ ᱫᱚ ᱚᱱᱮᱹᱧ ᱞᱟᱹᱭᱟᱜ ᱢᱮ ᱞᱮᱠᱟ, ᱜᱮᱞᱵᱟᱨ ᱵᱤᱜᱷᱟᱹ ᱜᱟᱱ ᱦᱟᱥᱟ ᱡᱟᱭᱜᱟ ᱢᱮᱱᱟᱜ ᱠᱟᱫ ᱛᱟᱞᱮᱭᱟ, ᱟᱞᱮ ᱫᱚ ᱟᱰᱤ ᱦᱟᱯᱲᱟᱢ ᱠᱷᱚᱱᱟᱜ ᱜᱮ, ᱥᱮᱫᱟᱭ ᱠᱷᱚᱱᱟᱜ ᱜᱮ, ᱟᱞᱮ ᱡᱟᱦᱟᱸᱭ ᱠᱚ ᱛᱟᱦᱮ ᱠᱟᱱ ᱛᱟᱞᱮᱭᱟ᱾ ᱟᱰᱤ ᱦᱟᱱᱟ ᱵᱤᱫᱟᱹᱞ ᱠᱷᱚᱱᱟᱜ ᱜᱮ, ᱟᱞᱮ ᱫᱚ ᱪᱟᱥᱟᱵᱟᱫ ᱠᱟᱛᱮᱫ ᱜᱮ, ᱫᱤᱱ ᱠᱚ ᱠᱟᱸᱫᱟᱭᱮᱜ ᱠᱟᱱ ᱛᱟᱦᱮᱱᱟ ᱥᱮ ᱚᱱᱠᱟ ᱜᱮ, ᱡᱟᱭᱜᱟ ᱡᱩᱢᱤ ᱠᱚ ᱦᱟᱛᱟᱣ ᱤᱫᱤᱭᱟᱠᱟᱫ ᱛᱟᱦᱮᱱ ᱛᱮ, ᱱᱤᱛᱚᱜ ᱫᱷᱟᱹᱵᱤᱡ ᱫᱚ ᱟᱞᱮ, ᱟᱞᱮᱭᱟᱜ ᱯᱚᱝ ᱯᱚᱯᱚᱝᱨᱟ ᱫᱷᱟᱹᱵᱤᱡ ᱫᱚ ᱟᱹᱰᱤ ᱧᱟᱢ ᱠᱟᱜ ᱜᱮᱭᱟᱞᱮ ᱱᱟᱯᱟᱭ ᱛᱮᱜᱮ ᱪᱟᱥ ᱞᱟᱹᱜᱤᱫ ᱛᱮᱫᱚ, ᱟᱨᱦᱚ ᱛᱟᱭᱚᱢ ᱫᱟᱨᱟᱢ ᱚᱱᱠᱟ ᱜᱮ ᱡᱩᱫᱤ ᱛᱟᱦᱮᱸ ᱤᱫᱤᱜ ᱛᱟᱞᱮᱭᱟ ᱠᱷᱟᱡ ᱫᱚ ᱪᱟᱥ ᱠᱚ ᱦᱩᱭᱩᱜ ᱛᱟᱠᱚ ᱜᱮᱭᱟ, ᱟᱞᱮᱨᱮᱱ ᱡᱟᱦᱟᱭ ᱟᱜᱟᱢ ᱫᱤᱱ ᱨᱮᱠᱚ ᱦᱩᱭᱩᱜ ᱛᱟᱞᱮᱭᱟ, ᱟᱞᱮᱨᱮᱱ ᱜᱤᱫᱽᱨᱟᱹ ᱠᱚ ᱥᱮ ᱡᱟᱦᱟᱭ ᱜᱮ ᱟᱞᱮᱭᱟᱜ ᱵᱚᱝᱥ ᱠᱚᱨᱮᱱ ᱡᱟᱦᱟᱭᱟᱜ ᱜᱮ,
ᱞᱟᱹᱭᱫᱤᱧ ᱜᱚᱝᱠᱮ ᱛᱟᱦᱞᱮ ᱫᱚ ᱵᱟᱯᱞᱟᱣ ᱠᱟᱱ ᱜᱮᱭᱟ ᱥᱮ ᱵᱟᱝ?
ᱵᱟᱯᱞᱟ ᱫᱚ ᱵᱟᱹᱞᱤᱧ ᱵᱟᱯᱞᱟᱣ ᱠᱟᱱᱟ, ᱦᱟᱯᱮᱱ ᱫᱤᱱ ᱨᱮ ᱢᱮᱱᱠᱷᱟᱱ ᱵᱟᱯᱞᱟ ᱫᱚ ᱦᱩᱭᱩᱜ ᱜᱮᱭᱟ᱾ ᱟᱫᱚ ᱱᱤᱛᱚᱜ ᱫᱚ ᱪᱟᱥ ᱠᱟᱢᱤ ᱜᱮ ᱦᱳᱭᱳᱜ ᱠᱟᱱᱟ᱾ ᱱᱚᱣᱟ ᱛᱮᱠᱚ ᱟᱛᱮᱜᱮ ᱱᱚᱣᱟ ᱠᱚ ᱞᱟᱦᱟᱛᱮ, ᱩᱸ ᱜᱟᱱ ᱞᱮᱱ ᱜᱮ ᱥᱟᱱᱟᱢᱟᱜ ᱠᱚ, ᱛᱟᱯᱚᱨᱮ ᱵᱟᱯᱞᱟ ᱨᱮᱱᱟᱜ ᱠᱟᱛᱷᱟ ᱫᱚ ᱪᱤᱱᱛᱟᱹ ᱦᱩᱭᱩᱜᱼᱟ ᱱᱟᱦᱟᱜ,
ᱮᱸ,
ᱛᱷᱟᱞᱮ ᱟᱯᱮᱥᱮᱱ ᱫᱚ ᱚᱠᱟ ᱞᱮᱠᱟ ᱵᱚᱠᱚᱹᱧ?
ᱟᱞᱮᱥᱮᱱ ᱵᱚᱞᱛᱮ?
ᱛᱷᱮᱧ ᱫᱳᱜ ᱟᱯᱮᱥᱱ ᱫᱚ ᱚᱠᱟᱞᱮᱠᱟ ᱚᱱᱛᱮ, ᱪᱟᱥ ᱠᱟᱹᱢᱤ ᱠᱚ ᱪᱮᱜᱠᱟ ᱦᱳᱨᱳ, ᱚᱠᱟ ᱠᱚ ᱦᱳᱨᱳ ᱠᱚ ᱪᱟᱥ ᱵᱟᱨᱟᱭᱮᱜ ᱠᱟᱱᱟ ᱥᱮ ᱪᱮᱫ ᱞᱮᱠᱟ? ᱡᱟᱦᱟᱱᱟᱜ ᱠᱚ ᱚᱱᱠᱟᱢ ᱵᱟᱲᱟᱭ ᱠᱷᱟᱱ, ᱚᱱᱟ ᱤᱭᱟᱹ ᱵᱤᱵᱤ ᱤᱞᱮᱵᱷᱮᱱ ᱥᱮ ᱡᱟᱦᱟ ᱦᱳᱨᱳ ᱚᱱᱠᱟ, ᱥᱚᱨᱱᱚ,
ᱱᱚᱛᱮ ᱫᱚ ᱡᱚᱛᱚ ᱞᱮᱠᱟ ᱜᱮ, ᱟᱫᱚ ᱱᱚᱜ ᱚᱭ ᱤᱭᱟᱹ ᱦᱩᱭᱱᱟ ᱞᱟᱹᱭᱫᱤᱧ ᱱᱚᱜᱼᱚᱭ ᱛᱚ ᱱᱮ ᱤᱭᱟᱹ ᱦᱩᱭᱱᱟ ᱪᱮᱫᱞᱟᱹᱭᱟ ᱮ ᱱᱮ ᱚᱱᱠᱟ ᱛᱚᱞᱟ ᱜᱤᱰᱤ ᱦᱩᱭᱱᱟᱛᱚ ᱟᱫᱚ ᱛᱷᱟᱞᱮ ᱟᱹᱣᱨᱤᱭᱟᱜ ᱮᱠᱷᱚᱱ ᱫᱚ ᱩᱱᱟᱹᱜ ᱢᱚᱡᱽ ᱫᱚ ᱟᱫᱚ, ᱪᱮᱠᱟᱛᱮ ᱫᱚ ᱮᱠᱷᱚᱱ ᱫᱚ ᱫᱟᱜ ᱦᱚᱸ ᱚᱱᱠᱟ ᱫᱚ ᱟᱹᱣᱨᱤ ᱫᱟᱜᱟ ᱢᱚᱡᱽ ᱛᱮᱫᱚ, ᱡᱮ ᱦᱩᱲᱩ- -ᱨᱚᱦᱚᱭᱟ ᱵᱚᱞᱮᱹ,
ᱦᱳᱭ, ᱱᱚᱛᱮ ᱦᱚᱸ ᱚᱱᱠᱟᱜᱮ, ᱩᱱᱟᱹᱜ ᱟᱸᱴ ᱫᱟᱜ ᱡᱟᱯᱩᱫ ᱵᱟᱝ ᱦᱩᱭᱩᱜ ᱠᱟᱱᱛᱮ- -ᱛᱚᱞᱟ ᱠᱚᱦᱚᱸ ᱚᱱᱠᱟ ᱫᱚ ᱵᱟᱝ ᱨᱟᱠᱟᱜ ᱠᱟᱱᱟ ᱢᱮᱱᱠᱷᱟᱱ ᱡᱟᱦᱟᱸ 'ᱟᱸᱵᱟᱵᱚᱛᱤ' ᱞᱟᱦᱟ ᱠᱷᱚᱱᱟᱜ ᱡᱟᱦᱟ ᱠᱚ ᱮᱨ ᱦᱩᱭ ᱟᱠᱟᱱ ᱛᱟᱦᱱᱟ ᱢᱤᱫ ᱵᱟᱨ ᱚᱱᱟ ᱠᱚᱫᱚ, ᱱᱮᱛᱟᱨ ᱫᱚ ᱧᱮᱞᱚᱜ ᱠᱟᱱᱟ, ᱱᱟᱥᱮ, ᱱᱟᱥᱮ ᱫᱚ ᱨᱟᱠᱟᱵ ᱟᱠᱟᱱᱟ ᱾ ᱢᱮᱱᱠᱷᱟᱱ, ᱨᱚᱦᱚᱭ ᱨᱮᱱᱟᱜ ᱩᱯᱚᱡᱩᱠᱛᱚ ᱫᱚ, ᱵᱟᱝ ᱦᱩᱭ ᱟᱠᱟᱱᱟ ᱚᱱᱟ ᱠᱚᱫᱚ ᱾
ᱛᱟᱦᱚᱞᱮ, ᱪᱮᱫ? ᱠᱚᱢ ᱪᱤᱠᱟᱹ ᱵᱟᱲᱟᱭᱮᱫ ᱠᱟᱱ ᱛᱟᱦᱮᱱᱟ, ᱱᱤᱛᱚᱜ ᱫᱚ?
ᱦᱩᱸ
ᱪᱤᱠᱟ ᱜᱮ ᱵᱟᱝ? ᱴᱟᱣᱟᱨ ᱠᱚ ᱢᱚᱸᱡᱽ ᱛᱮ, ᱵᱟᱭ ᱧᱟᱢ ᱮᱫᱟ ᱯᱷᱳᱱ ᱠᱚᱨᱮ, ᱪᱤᱠᱟᱹᱭᱟᱢ? ᱡᱤᱭᱳ ᱠᱟᱥᱴᱚᱢᱟᱨ, ᱡᱟ ᱜᱮᱞᱚ ᱟᱠᱟᱫᱟ ᱠᱚ ᱵᱟᱝ?
ᱟᱪᱪᱷᱟ, ᱚᱠᱛᱚ ᱦᱚᱸ ᱛᱚ ᱟᱭᱢᱟ ᱜᱮ ᱦᱩᱭ ᱮᱱᱟ ᱾ ᱛᱟᱦᱚᱞᱮ, ᱠᱤᱫᱩᱵ ᱵᱮᱲᱟ ᱫᱚ ᱦᱩᱭ ᱟᱠᱟᱱᱟ ᱥᱮ ᱵᱟᱝᱟ?
ᱟᱹᱣᱨᱤ, ᱩᱱᱟᱹᱜ ᱡᱚᱞᱫᱤ ᱞᱮᱱᱠᱷᱟᱱ ᱫᱚ, ᱦᱩᱭᱩᱜᱼᱟ ᱾ ᱦᱟᱯᱚᱭ ᱡᱚᱢ ᱦᱩᱭᱩᱜ ᱜᱮᱭᱟ, ᱦᱟᱸᱜ ᱾ ᱚᱱᱛᱮ ᱫᱚ, ᱟᱢ ᱫᱚ ᱜᱚᱝᱠᱮ, ᱛᱟᱦᱚᱞᱮ, ᱡᱚ ᱡᱚ ᱡᱚ ᱡᱚᱢ, ᱠᱮᱫᱟᱢ ᱥᱮ ᱟᱹᱣᱨᱤ?
ᱡᱚᱢ ᱫᱚ, ᱟᱹᱣᱨᱤᱭᱟᱜ ᱱᱷᱟᱸᱜ, ᱤᱧᱦᱚᱸ ᱟᱹᱣᱨᱤᱧ ᱡᱚᱢᱟ ᱾ ᱱᱚᱜᱼᱚᱭ ᱛᱚ, ᱤᱥᱤᱱ ᱵᱟᱥᱟᱝ ᱠᱚ, ᱥᱟᱹᱛ ᱥᱟᱯᱲᱟᱣ ᱦᱩᱭ ᱮᱱᱟ, ᱠᱤᱪᱷᱩ ᱢᱟᱲᱟᱝ ᱜᱮ ᱾ ᱟᱼᱫᱚᱭ ᱾ ᱱᱤᱛᱚᱜ ᱫᱚ, ᱞᱚᱞᱚ ᱞᱚᱞᱚ ᱜᱮᱭᱟ, ᱢᱮᱱ ᱟᱫᱚ ᱚᱱᱟᱛᱮ, ᱠᱟᱹᱴᱤᱡ ᱡᱤᱨᱟᱹᱣ ᱦᱚᱪᱚᱣᱚᱜ ᱠᱟᱱᱟ ᱾ ᱱᱟᱥᱮᱱᱟᱜ ᱞᱟᱲᱮᱡ, ᱵᱟᱲᱟ ᱞᱮᱱᱜᱤ ᱟᱫᱚ ᱾ ᱡᱚᱢ ᱦᱩᱭᱩᱜᱼᱟ ᱾
ᱳᱸᱻ᱾ᱸ
ᱛᱟᱦᱚᱞᱮ, ᱚᱱᱛᱮ ᱫᱚ ᱫᱟᱜ ᱡᱟᱹᱯᱩᱫ ᱠᱚᱨᱮ, ᱛᱤᱦᱤᱧ ᱜᱟᱯᱟ, ᱵᱤᱧ ᱠᱤᱰᱤᱧ ᱠᱚ, ᱚᱠᱟ ᱞᱮᱠᱟ, ᱩᱰᱩᱠᱚᱜ ᱠᱟᱱᱟ ᱠᱚ ᱥᱮ ᱵᱟᱝᱟ?
ᱵᱤᱧ ᱾ ᱦᱮᱸ, ᱦᱳ ᱵᱷᱟᱹᱞᱤ ᱜᱮᱭᱟ ᱱᱚᱛᱮ ᱫᱚ ᱾ ᱫᱚᱢ ᱩ ᱢᱟ ᱢᱟᱨᱚᱱᱮ ᱦᱩᱸ